ᱡᱚᱦᱟᱸᱨ ᱥᱟᱜᱩᱱ ᱥᱮᱛᱟᱹᱜ
ᱵᱮᱛᱤᱧ
ᱦᱮᱸ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ ᱞᱟᱹᱭᱫᱟᱹᱧ ᱥᱟᱜᱩᱱ ᱥᱮᱛᱟᱹᱜ
ᱥᱟᱜᱩᱱ ᱥᱮᱛᱟᱹᱜ ᱪᱮᱫᱮᱢ ᱪᱤᱠᱟᱭ ᱮᱫᱟ?
ᱪᱮᱫ ᱦᱚ ᱵᱟᱝ ᱮᱭ ᱥᱮᱭ ᱵᱮᱨᱮᱫ ᱠᱟᱱ ᱛᱟᱦᱮᱱᱹᱧ ᱠᱟᱹᱴᱤᱡ ᱜᱚᱰᱟ ᱦᱮᱸ ᱜᱚᱰᱟ ᱥᱮᱫ ᱤᱧ ᱪᱟᱞᱟᱣ ᱞᱮᱱᱟ ᱜᱳᱰᱟ ᱥᱮᱫ ᱦᱚᱸᱜᱼᱚᱭ ᱦᱮᱡ ᱠᱟᱛᱮᱜ ᱨᱩᱣᱟᱹᱲ ᱠᱟᱛᱮᱜ ᱤᱧ ᱠᱟᱹᱴᱤᱡ ᱤᱧ ᱡᱤᱨᱟᱹᱜ ᱠᱟᱱᱟ
ᱩᱱᱟᱹᱜ ᱞᱚᱜᱚᱱ ᱞᱚᱜᱚᱱ ᱮᱢ ᱪᱟᱞᱟᱣᱞᱱᱟ ᱰᱟᱹᱦᱤ ᱩᱱᱟᱹᱜ ᱞᱚᱜᱚᱱ ᱞᱚᱜᱚᱱ ᱰᱟᱹᱦᱤᱢ ᱪᱞᱟᱣᱱᱟ
ᱦᱮᱸ ᱵᱮᱥ ᱤᱧ ᱪᱟᱞᱟᱣ ᱞᱮᱱᱟ ᱪᱟᱞᱟᱣ ᱠᱟᱛᱮᱜ ᱱᱚᱜᱼᱚᱭ ᱠᱟᱹᱴᱤᱡ
ᱦ
ᱥᱚᱨᱤᱨ ᱪᱚᱨᱪᱟ ᱦᱚᱸᱛᱚ ᱫᱚᱨᱠᱟᱨᱟ ᱦᱚᱲᱢᱚ ᱠᱚ ᱦᱚ ᱡᱚᱫᱤ ᱵᱟᱝ ᱵᱮᱭᱟᱢ ᱠᱚ ᱵᱟᱢ ᱠᱚᱨᱟᱣᱟ ᱛᱚ ᱦᱚᱲᱢᱚ ᱠᱚ ᱵᱷᱟᱜᱮ ᱵᱟᱝ ᱛᱟᱦᱮᱱᱟ ᱵᱟᱹᱲᱤᱡᱚᱜᱼᱟ ᱵᱟᱝ
ᱦᱳᱭ ᱟᱨ ᱛᱟᱦᱚᱞᱮ ᱫᱟᱹᱛᱟᱹᱱᱤ ᱵᱟᱲᱟᱭᱱᱟᱢ ᱛᱚ
ᱛᱚ ᱫᱟᱹᱛᱟᱹᱱᱤ ᱦᱩᱭ ᱠᱟᱱᱟ ᱫᱚ ᱦᱮᱸ ᱜᱟᱛᱤᱧ ᱠᱟᱛᱮᱜ ᱠᱟᱹᱴᱤᱡ ᱱᱟᱥᱛᱟ ᱦᱩᱭᱱᱟ ᱟᱫᱚ ᱚᱱᱟ ᱯᱚᱨᱮᱜ ᱜᱮ ᱜᱚᱰᱟ ᱥᱮᱫ ᱫᱚ ᱪᱟᱞᱟᱣ ᱱᱚᱜᱼᱚᱭ ᱦᱮᱡ ᱦᱩᱭᱱᱟ ᱫᱚ ᱟᱨ ᱱᱤᱛᱚᱜ ᱫᱚ ᱛᱩᱯᱩ ᱯᱷᱟᱨᱪᱟ ᱦᱩᱭᱩᱜᱼᱟ ᱦᱟᱸᱜ
ᱚ
ᱪᱮᱫᱠᱚᱢ ᱪᱤᱠᱟᱹᱭ-ᱫᱟ ᱛᱟᱦᱚᱞᱮ
ᱪᱮᱫᱠᱟ ᱦᱚᱭ ᱦᱤᱥᱤᱫ ᱪᱮᱫ ᱦᱚᱸ ᱵᱟᱝᱚᱜᱼᱟ ᱫᱩᱲᱩᱵ ᱟᱠᱟᱱᱟᱧ ᱵᱮᱨᱮᱜ ᱠᱟᱛᱮ ᱟᱫᱚ ᱤᱧᱫᱟ ᱦᱟᱯᱮ ᱟᱢ ᱥᱟᱞᱟᱜ ᱠᱟᱹᱴᱤᱡ ᱨᱚᱯᱚᱲ ᱦᱩᱭ ᱞᱮᱱᱜᱮ ᱛᱚ
ᱦᱚᱭ ᱦᱤᱸᱥᱤᱫ ᱫᱚ ᱢᱚᱸᱡᱽ ᱜᱮ ᱵᱩᱡᱷᱟᱹᱜ ᱠᱟᱱᱟ ᱟᱫᱚ ᱦᱮᱸ ᱱᱤᱛᱚᱜ ᱫᱚ ᱫᱚ ᱫᱟᱜ ᱫᱚᱞ ᱫᱚ ᱵᱟᱹᱱᱩᱜᱼᱟ ᱜᱚᱨᱚᱢ ᱠᱟᱱᱟ ᱥᱤᱛᱩᱝ ᱦᱚ ᱥᱤᱛᱩᱝ ᱞᱮᱠᱷᱟᱱ ᱜᱮ ᱜᱚᱨᱚᱢ ᱠᱟᱱᱟ
ᱦᱚᱞᱟ ᱛᱚᱭ ᱨᱤᱢᱤᱞ ᱨᱤᱢᱤᱞ ᱨᱮᱫᱟᱭ ᱵᱟᱭ ᱫᱟᱜ ᱟᱠᱟᱫᱟᱭ?
ᱵᱟᱝ ᱫᱟᱜ ᱨᱮᱱᱟᱜ ᱠᱟᱛᱷᱟ ᱛᱟᱦᱮᱱᱟ ᱫᱟᱜ ᱞᱮᱠᱷᱟᱱ ᱵᱟᱭ ᱡᱩᱛᱩᱜᱼᱟ ᱟᱫᱚ ᱡᱮᱢᱚᱱ ᱚᱠᱚᱭ ᱠᱚ ᱦᱩᱲᱩ ᱠᱚᱠᱚ ᱨᱚᱦᱚᱭ ᱞᱟᱹᱜᱤᱫ ᱥᱮ ᱛᱚᱞᱟ ᱠᱚᱠᱚ ᱜᱤᱰᱤ ᱞᱟᱹᱜᱤᱫ ᱛᱚ ᱩᱱᱠᱩᱣᱟᱜ ᱞᱟᱹᱜᱤᱫ ᱦᱚᱸ ᱟᱹᱰᱤ ᱱᱟᱯᱟᱭ ᱠᱚᱜᱼᱟ ᱫᱟᱜ ᱦᱚᱸᱛᱚ ᱵᱟᱭ ᱫᱟᱜ ᱮᱫᱟ ᱚᱱᱟ ᱜᱮ ᱠᱟᱹᱴᱤᱡ ᱪᱤᱱᱛᱟᱹ ᱵᱩᱡᱷᱟᱹᱜ ᱠᱟᱱᱟ ᱦᱮᱸ
ᱛᱚᱞᱟ ᱫᱚ ᱵᱟᱝ ᱚᱱᱮ ᱡᱟᱦᱟᱸ ᱠᱚ ᱜᱤᱰᱠᱟᱫᱟ ᱥᱮ ᱚᱱᱟ ᱠᱚ ᱵᱟᱹᱲᱤᱡᱚᱜ ᱠᱟᱱᱟ ᱵᱟᱭ ᱫᱟᱭ ᱫᱟᱭ ᱥᱤᱛᱩᱝ ᱮ ᱫᱟᱭ
ᱦᱮᱸᱛᱚ ᱟᱹᱰᱤ ᱡᱷᱟᱢᱮᱞᱟ ᱜᱮᱭᱟ ᱦᱮᱸ ᱱᱚᱜ ᱚᱚᱭ ᱡᱮ ᱱᱤᱛᱚᱜ ᱱᱚᱣᱟ ᱨᱚᱦᱚᱭᱟ ᱚ ᱱᱤᱛᱚᱜ ᱥᱳᱢᱚᱭ ᱱᱚ ᱱᱚᱝᱠᱟ ᱟᱨ ᱡᱚᱠᱷᱚᱱ ᱦᱩᱲᱩ ᱠᱚ ᱟᱹᱰᱤ ᱠᱚᱥᱴᱚ ᱛᱮᱠᱚ ᱨᱚᱦᱚᱭᱟ ᱛᱚᱠᱷᱚᱱ ᱧᱮᱞ ᱦᱟᱛ ᱦᱟᱛᱮ ᱮ ᱫᱟᱜ ᱠᱮᱫᱮᱜᱟᱭ ᱚᱱᱟ ᱵᱟᱹᱫᱽ ᱠᱷᱚᱱᱟᱜ ᱜᱮ ᱦᱩᱲᱩ ᱵᱟᱢ ᱟᱹᱜᱩ ᱫᱟᱲᱮᱭᱟᱜᱼᱟ ᱵᱟᱝ
ᱵᱟᱹᱫᱽ ᱠᱷᱚᱱᱟᱜ ᱦᱩᱲᱩ ᱵᱟᱢ ᱟᱹᱜᱩ ᱫᱟᱲᱮᱭᱟᱜᱼᱟ ᱟᱨ ᱢᱤᱫ ᱫᱷᱟᱣ ᱜᱮ ᱮᱢᱚᱱ ᱡᱳᱨᱮ ᱮ ᱫᱟᱜ ᱠᱮᱫ ᱜᱮ ᱟᱞᱮ ᱥᱮᱫ ᱫᱚ ᱱᱚᱝᱠᱟ ᱫᱟᱜ ᱞᱮᱠᱷᱟ ᱫᱚ ᱟᱫᱚ ᱢᱤᱫ ᱫᱟᱜ ᱨᱮᱫᱚ ᱵᱟᱝ ᱛᱤᱸᱜᱩᱟᱱᱟ ᱛᱚ ᱡᱟᱦᱟᱸ ᱛᱤᱸᱜᱩ ᱵᱟᱲᱟᱭᱮᱱᱟ ᱚᱱᱟ ᱫᱚᱠᱚ ᱨᱚᱦᱚᱭᱟ ᱪᱤᱠᱟᱹ ᱛᱮᱠᱚ ᱨᱚᱦᱚᱭᱟ ᱢᱟᱱᱮ ᱜᱟᱹᱪᱷᱤ ᱜᱮ ᱵᱟᱹᱱᱩᱜᱼᱟ ᱛᱚᱠᱷᱚᱱ ᱪᱤᱠᱟᱹᱛᱮ ᱠᱚ ᱫᱚᱦᱚᱭᱟ ᱚᱱᱮ ᱚᱱᱠᱟ ᱟᱫᱚ ᱚᱱᱟ ᱡᱩᱫᱤ ᱛᱮᱤᱦᱤᱧ ᱜᱟᱯᱟ ᱚᱱᱟ ᱟᱯᱷᱚᱨ ᱨᱮᱱᱟᱜ ᱥᱚᱢᱚᱭ ᱥᱮ ᱮᱢᱟ ᱢᱟᱭ ᱥᱮ ᱟᱯᱷᱚᱨ ᱫᱟᱲᱮᱭᱟᱜᱼ ᱟᱭ ᱟᱫᱚ ᱟᱯᱷᱚᱨ ᱠᱟᱛᱮ ᱵᱟᱧᱪᱟᱣᱟᱭ ᱛᱚᱵᱮ ᱛᱚᱵᱮ ᱨᱮᱥᱮ
ᱦᱩᱸ
ᱟᱥᱤ ᱟᱯᱷᱚᱨ ᱦᱚ
ᱟᱯᱮ ᱚᱱᱛᱮ ᱫᱚ ᱟᱯᱮ ᱚᱱᱛᱮ ᱫᱚ ᱵᱚᱪᱷᱚᱨ ᱨᱮ ᱢᱤᱫ ᱫᱷᱟᱣ ᱯᱮ ᱪᱟᱥᱟ ᱥᱮ ᱵᱟᱨ ᱫᱷᱟᱣ
ᱢᱤᱫ ᱫᱷᱟᱣ ᱢᱤᱫ ᱫᱷᱟᱣ ᱟᱞᱮ ᱫᱚ ᱫᱟᱜ ᱨᱮᱱᱟᱜ ᱟᱱᱟᱴ ᱦᱚᱛᱮᱡ ᱛᱮ ᱢᱤᱫ ᱫᱷᱟᱣ ᱜᱮᱞᱮ ᱪᱟᱥᱟ ᱮᱢᱱᱤ ᱛᱮᱜᱮ ᱟᱞᱮ ᱛᱚᱯᱩ ᱜᱮ ᱵᱟᱞᱮ ᱩᱱᱟᱹᱜᱼᱟ ᱛᱩᱯᱳᱜ ᱫᱟᱜ ᱵᱟᱞᱮ ᱠᱩᱞᱟᱹᱜᱼᱟ ᱟᱨ ᱰᱟᱝᱨᱤ ᱠᱚ ᱢᱮᱱᱟᱜ ᱠᱚᱣᱟ ᱰᱟᱝᱨᱤ ᱢᱮᱨᱚᱢ ᱠᱚᱣᱟᱜ ᱧᱩ ᱫᱚᱨᱠᱟᱨᱟ
ᱦᱩᱸ ᱫᱟᱨᱠᱟᱨᱟ ᱮᱠᱟᱞ ᱜᱮ
ᱦᱩᱸ
ᱚ ᱛᱟᱦᱞᱮ ᱪᱮᱫ ᱠᱚᱢ ᱪᱤᱠᱟᱹ ᱵᱟᱲᱟᱭᱫᱟ ᱛᱮᱦᱤᱧ ᱜᱟᱯᱟ ᱫᱚ?
ᱛᱮᱦᱮᱧ ᱜᱟᱯᱟ ᱫᱚ ᱟᱵᱟᱨ ᱱᱤᱭᱟᱹ ᱜᱷᱟᱲᱤᱡ ᱫᱚ ᱵᱮᱥ ᱵᱟᱲᱟ ᱜᱮ ᱟᱫᱚ ᱚ ᱚᱱᱮ ᱡᱚᱦᱚᱱ ᱞᱟᱹᱭ ᱠᱮᱫᱮᱜᱟᱢ ᱰᱟᱹᱟᱝᱨᱤ ᱠᱚᱯᱮ ᱤᱭᱟ. ᱠᱚᱣᱟ ᱟᱫᱚ ᱟᱯᱮ ᱚᱱᱛᱮ ᱠᱤ ᱚᱱᱠᱟ ᱚᱲᱟᱜ ᱠᱚᱨᱮ ᱫᱚ ᱢᱮᱭᱮ ᱪᱷᱮᱞᱮ ᱠᱚᱫᱚ ᱵᱟᱹᱱᱩᱜ ᱛᱮ?
ᱵᱟᱹᱱᱩᱜ ᱜᱮᱭᱟ ᱤᱫᱤᱭ ᱛᱟᱠ ᱰᱟᱝᱨᱤ ᱩᱱᱟᱹᱜ ᱜᱟᱱ ᱰᱟᱹᱟᱝᱨᱤ ᱢᱮᱨᱚᱢ ᱛᱤᱱᱟᱹᱜ ᱮᱢ ᱧᱩ ᱫᱟᱣᱲᱮ ᱟᱠᱚᱣᱟᱜ ᱫᱟᱜ ᱡᱟᱦᱟ ᱨᱮᱱ ᱥᱟᱺᱜᱤ ᱰᱟᱝᱨᱤ ᱛᱟᱹᱣ ᱨᱮᱦᱚᱸ ᱡᱮᱢᱚᱱ ᱟᱞᱮᱨᱮᱱ ᱜᱟᱰᱟ ᱢᱮᱱᱟᱜ ᱠᱤᱱᱟᱹ ᱜᱟᱰᱟ ᱦᱚᱸ ᱥᱚᱢᱵᱷᱚᱵ ᱵᱟᱝ ᱠᱟᱱᱟ ᱢᱟᱱᱮ ᱵᱟᱝᱜᱮ ᱥᱚᱢᱵᱷᱚᱵ ᱠᱟᱱᱟ ᱡᱮ ᱩᱱᱟᱹᱜ ᱜᱟᱱ ᱫᱟᱜ ᱤᱫᱤ ᱟᱠᱟᱫᱟ ᱧᱩᱭᱟᱢ ᱫᱤᱱ ᱦᱤᱞᱳᱜ ᱫᱚ ᱟᱨ ᱢᱤᱫ ᱠᱟᱹᱪ ᱠᱟᱹᱪ ᱥᱟᱹᱜᱤᱧ ᱨᱮ ᱥᱟᱹᱜᱤᱧ ᱨᱮ ᱛᱚᱞ ᱦᱩᱭᱩᱜ ᱟ ᱛᱚ ᱟᱫᱚ ᱢᱤᱫ ᱫᱷᱟᱣ ᱫᱚ ᱟᱨ ᱢᱤᱫ ᱫᱷᱟᱣ ᱫᱚ ᱯᱟᱭᱨᱟ ᱮᱱᱠᱷᱟᱱ ᱛᱚ ᱩᱱᱠᱩ ᱦᱚᱸ ᱟᱹᱨᱩᱵ ᱟᱹᱜᱩ ᱫᱚᱨᱠᱟᱨᱟᱭ
ᱦᱮᱸ ᱦᱮᱸ ᱛᱟᱦᱮ ᱯᱟᱭᱨᱟ ᱠᱤᱱᱟᱹ ᱯᱮᱥᱮ ᱵᱟᱝ ᱢᱟᱹᱡᱷᱤ ᱫᱚ
ᱦᱮᱸ ᱯᱟᱭᱨᱟ ᱠᱤᱱ ᱜᱮᱭᱟᱞᱮ ᱯᱟᱭᱨᱟ ᱠᱤᱱ ᱜᱮᱭᱟᱞᱮ
ᱟ
ᱵᱟᱫ ᱨᱮ ᱵᱟᱫ ᱨᱮ
ᱚ ᱦᱚᱸ ᱵᱟᱸᱫᱽ ᱨᱮ ᱚᱸᱰᱮ ᱜᱮᱯᱮ ᱯᱟᱭᱨᱟ ᱚᱸᱰᱮ ᱜᱮ ᱢᱟᱹᱱᱢᱤ ᱠᱚᱯᱮ ᱛᱩᱯᱩᱱᱟ ᱟᱯᱮ ᱠᱚ
ᱦᱮᱸ ᱚᱸᱰᱮᱜᱮ ᱟᱞᱮ ᱦᱚᱸᱞᱮ ᱛᱩᱯᱳᱱᱟ ᱢᱮᱨᱚᱢ ᱰᱟᱹᱟᱝᱨᱤ ᱦᱚᱸ ᱚᱸᱰᱮᱜᱮ ᱥᱟᱜᱟᱫ
ᱟᱫᱚ ᱚᱱᱠᱟ ᱚᱱᱠᱟ ᱞᱮᱠᱷᱟᱱ ᱫᱚ ᱨᱳᱜᱽ ᱟᱡᱟᱨ ᱡᱚᱴᱟᱜ ᱫᱚ
ᱨᱳᱜᱚ ᱟᱡᱟᱨ ᱫᱚ ᱟᱹᱛᱩ ᱚᱲᱟᱜ ᱦᱚᱲ ᱴᱷᱮᱡ ᱫᱚ ᱩᱱᱟᱹᱜ ᱩᱱᱟᱹᱜ ᱞᱚᱜᱚᱱ ᱫᱚ ᱵᱟᱝ ᱡᱚᱴᱟᱜᱼᱟ ᱟᱫᱚ ᱡᱚᱴᱟᱜ ᱨᱮᱜᱮᱢ ᱪᱤᱠᱟᱹᱭᱟ ᱞᱟᱹᱭ ᱢᱮ
ᱤᱢᱤᱭᱩᱱᱤᱴᱤ ᱯᱟᱣᱟᱨ ᱢᱮᱱᱟᱜᱼᱟ ᱵᱟᱝ
ᱦᱮᱸ ᱟᱨ ᱡᱚᱴᱚᱣᱟᱜ ᱨᱮᱜᱮᱢ ᱪᱤᱠᱟᱹᱭᱟ ᱠᱟᱨᱚᱱ ᱫᱟᱜ ᱨᱮ ᱫᱟᱜ ᱨᱮᱱᱟᱜ ᱚᱵᱷᱟᱵ ᱥᱮ
ᱟᱫᱚ ᱫᱟᱜ ᱨᱮᱱᱟᱜ ᱚᱵᱷᱟᱵᱽᱫᱚ ᱟᱞᱮ ᱱᱚᱱᱛᱮ ᱦᱤᱡᱩᱜ ᱯᱮ ᱫᱟᱜ ᱠᱚ ᱤᱫᱤ ᱠᱟᱜ ᱯᱮ
ᱟᱯᱮ ᱟᱹᱛᱩ ᱠᱷᱚᱱ ᱞᱮ ᱤᱫᱤᱭᱟ
ᱦᱳᱭ ᱤᱫᱤ ᱠᱟᱜ ᱯᱮ ᱜᱟᱹᱲᱤ ᱠᱚᱛᱮ ᱴᱨᱮᱹᱱ
ᱵᱟᱝ ᱜᱟᱹᱲᱤ ᱜᱟᱹᱲᱤ ᱛᱮᱦᱤᱧ ᱜᱟᱯᱟ ᱫᱚ ᱜᱟᱹᱲᱤ ᱛᱮ ᱫᱟᱜ ᱠᱚ ᱤᱫᱤ ᱟᱞᱮ ᱠᱟᱱᱟ
ᱚ ᱚᱱᱟ ᱫᱚ ᱟᱞᱮ ᱚᱱᱛᱮ ᱠᱷᱚᱱᱟᱜ ᱜᱮᱞᱮ ᱠᱩᱞ ᱮᱫ
ᱚᱸᱻ ᱠᱚ ᱤᱸᱫᱤ ᱟᱞᱮ ᱢᱤᱫ ᱫᱷᱟᱣ ᱨᱮ ᱟᱛᱟᱝ ᱫᱚᱦᱚᱭ ᱢᱮ ᱞᱟᱦᱟ ᱞᱟᱦᱟ ᱫᱚ ᱩᱱᱠᱩ ᱠᱚ ᱞᱟᱹᱭᱮᱫ ᱛᱟᱦᱮᱱᱟ ᱩᱱᱠᱩ ᱜᱟᱹᱰᱤ ᱡᱟᱦᱟᱸᱭ ᱠᱚ ᱟᱹᱜᱩᱭᱟ ᱩᱱᱠᱩ ᱠᱚ ᱞᱟᱹᱭᱮᱫ ᱛᱟᱦᱮᱱᱟ ᱱᱚᱣᱟ ᱫᱚ ᱥᱩᱫᱩ ᱧᱩᱭ ᱫᱟᱜ ᱴᱩᱠᱩ ᱜᱮᱞᱮ ᱮᱢᱟᱯᱮ ᱠᱟᱱᱟ ᱟᱹᱨᱩᱵ ᱫᱟᱜ ᱫᱚ ᱵᱟᱝ ᱟᱫᱚ ᱟᱹᱨᱩᱵ ᱫᱟᱜ ᱡᱩᱫᱤ ᱫᱚ ᱢᱤᱫ ᱫᱷᱟᱣ ᱵᱮᱥ ᱛᱚᱨᱠᱚ ᱵᱟᱲᱟ ᱦᱩᱭᱱᱟ ᱡᱮ ᱟᱹᱨᱩᱵ ᱫᱟᱜ ᱡᱩᱫᱤ ᱵᱟᱯᱮ ᱢᱟᱞᱮ ᱟᱞᱮ ᱫᱚ ᱪᱮᱫ ᱛᱮᱞᱮ ᱨᱩᱵᱚᱜᱼᱟ ᱟᱞᱮ ᱠᱤ ᱰᱷᱮᱠᱚᱡ ᱛᱚ ᱟᱞᱮᱭᱟᱜ ᱛᱚ ᱰᱷᱮᱠᱚᱡ ᱟᱨ ᱚᱱᱠᱟ ᱫᱚ ᱤᱭᱟᱹ ᱵᱟᱹᱱᱩᱜᱼᱟ᱾ ᱟᱨᱩ ᱡᱩᱫᱤᱭᱳ ᱵᱟᱞᱮ ᱛᱩᱯᱩᱱᱟ ᱱᱚᱣᱟ ᱫᱟᱜ ᱛᱮᱫᱚ ᱵᱟᱞᱮ ᱛᱩᱯᱩᱱᱟ᱾ ᱛᱚ ᱟᱨᱩᱵ ᱫᱟᱜ ᱛᱚ ᱫᱚᱨᱠᱟᱨᱟ᱾ ᱞᱟᱹᱭᱮᱫ ᱛᱟᱦᱮᱱᱟ ᱫᱚᱢᱮ ᱠᱟᱛᱮᱫ ᱫᱟᱜ ᱯᱮ ᱫᱚᱦᱚᱭᱮᱫᱟ ᱴᱟᱴᱠᱟ ᱯᱮ ᱪᱟᱵᱟᱭᱮᱫᱟ᱾ ᱚᱱᱠᱟᱭ ᱞᱟᱭᱮᱫ ᱛᱟᱦᱮᱱᱟ ᱛᱟᱭᱚᱢ ᱛᱮ ᱚᱻ ᱩᱱᱠᱩ ᱞᱟᱹᱭ ᱵᱟᱲᱟ ᱠᱟᱛᱮᱫ ᱯᱚᱧᱪᱟᱭᱮᱛ ᱨᱮ ᱞᱟᱹᱭ ᱵᱟᱲᱟ ᱠᱟᱛᱮᱫ ᱠᱚ ᱞᱟᱹᱭᱫᱟ ᱚᱠᱚᱭ ᱞᱟᱹᱭ ᱫᱟ ᱟᱨ ᱥᱩᱫᱩ ᱧᱩᱭ ᱫᱟᱜ ᱟᱹᱨᱩ ᱠᱤᱱᱛᱩ ᱧᱩᱭ ᱫᱟᱜ ᱫᱚ ᱦᱟ ᱜᱟᱰᱟ ᱠᱷᱚᱡ ᱠᱚ ᱨᱟᱠᱟᱵ ᱤᱫᱤᱭᱟ ᱥᱮ ᱵᱤᱞᱤᱪᱤᱝ ᱠᱚᱠᱚ ᱞᱟᱜᱟᱣ ᱼᱟ ᱟᱫᱚ ᱚᱠᱟ ᱞᱮᱠᱟ ᱪᱚ ᱥᱚᱣᱟ ᱟᱫᱚᱢ
ᱧᱩ ᱧᱩ ᱫᱟᱜ ᱜᱟᱰᱟ ᱠᱷᱚᱱᱟᱜ ᱠᱚ ᱨᱟᱠᱟᱵ ᱤᱫᱤᱭᱟ ᱚᱱᱟ ᱜᱮᱠᱚ ᱧᱩ ᱦᱚᱪᱚᱭᱮᱫ ᱯᱮᱭᱟ?
ᱦᱮᱸ ᱟᱫᱚ ᱚᱱᱟ ᱵᱟᱞᱮ ᱧᱩ ᱰᱷᱚᱠᱚᱡ ᱨᱮᱱᱟᱜ ᱜᱮᱞᱮ ᱧᱩᱭᱟ ᱡᱟᱦᱟᱸ ᱛᱤᱱᱟᱹᱜ
ᱚᱸᱻ ᱛᱚ ᱟᱹᱰᱤ ᱚᱱᱟ ᱛᱚ
ᱦᱮᱸ ᱟᱨ ᱫᱚᱢᱮ ᱚᱠᱟ ᱞᱮᱠᱟ ᱪᱚ ᱥᱚ ᱨᱟᱠᱟᱵ ᱼᱟ᱾
ᱦᱮᱸ ᱚᱱᱠᱟᱱᱟᱜ ᱟᱹᱫᱤ ᱥᱟᱠᱟᱢ ᱵᱟᱯᱮ ᱮᱢ ᱵᱟᱲᱟ ᱟᱠᱟᱫᱟ ᱥᱚᱨᱠᱟᱨ ᱵᱟᱯᱮ ᱮᱢ ᱠᱟᱣᱫᱮᱭᱟ ᱡᱤ ᱥᱟᱠᱟᱢ ᱡᱮ ᱱᱚᱝᱠᱟ ᱚᱝᱠᱟᱱᱟᱜ ᱫᱟᱜ ᱠᱚᱯᱮ ᱧᱩ ᱦᱚᱪᱚᱭᱮᱫ ᱞᱮᱭᱟ ᱚᱱᱠᱟ ᱮᱢᱠᱟ
ᱞᱟᱹᱭ ᱫᱟᱯᱮ ᱵᱷᱟᱜᱤ ᱫᱟᱜ ᱠᱟᱱᱟ ᱛᱚ ᱚᱱᱟ ᱫᱚ ᱞᱟᱛᱟᱨ ᱠᱷᱚᱡ ᱞᱟᱛᱟᱨ ᱠᱷᱚᱡ ᱞᱟᱛᱟᱨ ᱠᱷᱚᱡ ᱵᱳᱨᱤᱝ ᱠᱟᱛᱮᱫ ᱩᱰᱩᱝ ᱦᱩᱭᱩᱜ ᱠᱟᱱᱟ᱾
ᱟᱫᱚ ᱮᱱᱠᱷᱟᱱ ᱩᱱᱠᱩ ᱜᱮ ᱛᱚᱵᱮᱧ ᱠᱚᱣᱟ ᱟᱞᱮ ᱥᱟᱢᱟᱝ ᱨᱮ ᱧᱩ ᱠᱟᱛᱮ ᱧᱮᱞ ᱯᱮ ᱜᱟᱱᱚᱜ ᱟᱥᱮ ᱵᱟᱝ
ᱟᱫᱚ ᱩᱱᱠᱩ ᱠᱚ ᱞᱟᱹᱭᱫᱟ ᱟᱫᱚ ᱰᱷᱮᱠᱚᱡ ᱠᱚᱞ ᱧᱩᱭ ᱫᱟᱜ ᱫᱚ ᱤᱱᱟᱹᱜ ᱜᱟᱱ ᱫᱚ ᱛᱩᱫᱩᱜᱼᱟ ᱧᱩᱭ ᱫᱟᱜ ᱞᱟᱹᱜᱤᱫ ᱫᱚ ᱴᱷᱤᱠᱜᱮᱭᱟ ᱵᱟᱝ ᱵᱟᱢ ᱠᱚᱥᱴᱚ ᱼᱟ
ᱦᱮᱸ
ᱟᱫᱚ ᱰᱷᱮᱠᱚᱡ ᱨᱮᱱᱟᱜ ᱜᱮᱞᱮ ᱧᱩᱭᱟ ᱟᱫᱚ ᱰᱷᱮᱠᱚᱡ ᱨᱮᱱᱟᱜ ᱜᱮᱞᱮ ᱧᱩᱭᱟ ᱟᱫᱚ ᱚᱱᱟ ᱱᱟ ᱞᱟᱹᱭ ᱟᱠᱚ ᱢᱟᱠᱚ ᱞᱟᱹᱭᱟ ᱡᱮ ᱵᱳᱨᱤᱝ ᱠᱟᱛᱮᱜ ᱞᱮ ᱟᱹᱜᱩᱭᱮᱫᱟ ᱟᱫᱚ ᱟᱫᱚ ᱪᱮᱫ ᱮᱢ ᱢᱮᱱᱟ ᱚᱸᱰᱮ ᱫᱚ ᱡᱚᱠᱷᱚᱱ ᱟᱠᱚ ᱠᱚ ᱞᱟᱹᱭᱮᱫᱼᱟ
ᱟᱫᱚ ᱤᱧ ᱫᱚ ᱚᱱᱟᱜᱤᱧ ᱞᱟᱹᱭᱟ ᱟᱯᱮ ᱠᱚᱦᱚᱸ ᱚᱱᱟ ᱠᱚᱨᱮ ᱠᱟᱹᱴᱤᱡ ᱧᱮᱞ ᱞᱟᱜᱟᱣ ᱟᱯᱮ ᱡᱮ ᱵᱟᱵᱚᱱ ᱨᱚᱲ ᱞᱮᱠᱷᱟᱱ ᱥᱮ ᱟᱵᱚ ᱫᱚ ᱟᱹᱰᱤ ᱠᱤᱪᱷᱩ ᱦᱚᱠ ᱟᱹᱭᱫᱟᱹᱨ ᱵᱟᱝ ᱠᱚ ᱮᱢᱟ ᱵᱚᱱᱟ ᱧᱮᱞ ᱟᱠᱟ ᱼᱟ ᱜᱟᱯᱟᱱᱟᱜ ᱠᱟᱛᱷᱟ ᱫᱚ ᱵᱟᱝ ᱠᱟᱱᱟ ᱩᱱᱟᱹᱜ ᱫᱤᱱ ᱠᱷᱚᱱᱟᱜ ᱵᱚᱱ ᱧᱮᱞ ᱟᱠᱟᱜᱼᱟ ᱟᱵᱚᱨᱮᱱ ᱟᱵᱚᱨᱮᱱ ᱦᱟᱲᱟᱢ ᱦᱟᱯᱲᱟᱢ ᱠᱚ ᱡᱟᱦᱟᱸ ᱛᱤᱱᱟᱹᱜ ᱠᱚ ᱢᱮᱱᱟᱜ ᱠᱟᱜ ᱠᱚᱣᱟ ᱢᱟᱲᱟᱝ ᱛᱮᱱ ᱠᱚ ᱩᱱᱠᱩ ᱦᱚᱸᱠᱚ ᱞᱟᱹᱭ ᱠᱟᱜᱼᱟ ᱟᱵᱚ ᱦᱚᱸ ᱵᱚᱱ ᱧᱮᱞ ᱟᱹᱜᱩᱭᱮᱫ ᱜᱮᱭᱟ ᱡᱟᱦᱟᱱᱟᱜ ᱜᱮ ᱟᱵᱚᱣᱟᱜ ᱦᱚᱠ ᱟᱹᱭᱫᱟᱹᱨ ᱫᱚ ᱤᱱᱠᱟᱹ ᱛᱮᱫᱚ ᱵᱟᱠᱚ ᱮᱢᱚᱜᱼᱟ ᱦᱮᱸ ᱵᱟᱝ
ᱦᱮᱸ ᱟᱫᱚ ᱚᱸᱰᱮᱧ ᱞᱟᱹᱭᱟᱢ ᱠᱟᱱ ᱞᱟᱦᱟ ᱞᱟᱦᱟ ᱠᱚ ᱞᱟᱹᱭ ᱵᱟᱲᱟᱭᱮᱫ ᱛᱟᱦᱮᱱᱟ ᱟᱫᱚ ᱛᱟᱨᱯᱚᱨᱮ ᱛᱚᱨᱠᱚ ᱵᱟᱲᱟ ᱦᱩᱭᱱᱟ ᱡᱮ ᱦᱮᱸ ᱛᱟᱦᱞᱮ ᱟᱞᱮ ᱫᱚ ᱟᱹᱨᱩᱵ ᱫᱟᱜ ᱫᱚ ᱚᱠᱟ ᱨᱮᱞᱮ ᱧᱟᱢᱟ ᱟᱯᱮ ᱟᱹᱜᱩ ᱜᱮᱛᱚ ᱵᱟᱞᱮ ᱢᱮᱛᱟ ᱯᱮ ᱠᱮᱭᱟ ᱱᱚᱣᱟ ᱱᱤᱭᱟᱹᱮ ᱟᱞᱮ ᱫᱟᱜ ᱱᱤᱭᱮ ᱡᱚᱛᱚ ᱫᱚᱨᱠᱟᱨ ᱵᱟᱞᱮ ᱡᱚᱢᱟ ᱠᱮᱭᱟ ᱟᱫᱚ ᱛᱚᱠᱷᱚᱱ ᱠᱚ ᱞᱟᱹᱭᱫᱟ ᱛᱟᱨᱯᱚᱨᱮ ᱟᱡ ᱥᱚᱢ ᱨᱮᱜᱮ ᱯᱷᱳᱱ ᱦᱩᱭᱱᱟ ᱩᱱᱤ ᱦᱮᱡ ᱮᱱᱟᱭ ᱟᱫᱚᱭ ᱢᱮᱱᱫᱟ ᱚᱠᱚᱭ ᱞᱟᱹᱭᱫᱟ ᱱᱚᱣᱟ ᱫᱚ ᱟᱹᱨᱩᱵ ᱫᱟᱜ ᱦᱚᱸ ᱟᱨᱩᱯ ᱫᱟᱜ ᱟᱫᱚ ᱢᱮᱱᱛᱮ ᱡᱟᱦᱟᱸ ᱛᱤᱱᱟᱹᱜ ᱫᱟᱜ ᱯᱮ ᱦᱟᱛᱟᱣ ᱫᱟᱲᱮᱭᱟᱜᱼᱟ ᱦᱟᱛᱟᱣ ᱯᱮ ᱟᱫᱚ ᱫᱟᱜ ᱟᱞᱮ ᱛᱳᱯ ᱞᱟᱹᱜᱤᱫ ᱫᱚ ᱵᱟᱝ ᱦᱟᱛᱟᱣ ᱠᱟᱜᱟ ᱞᱮ ᱥᱩᱫᱩ ᱟᱞᱩᱵ ᱞᱟᱹᱜᱤᱫ ᱞᱮ ᱦᱟᱛᱟᱣᱫᱟ ᱟᱹᱨᱩᱵ ᱞᱟᱹᱜᱤᱫ ᱧᱩᱭ ᱞᱟᱹᱜᱤᱫ᱾ ᱟᱫᱚᱭ ᱞᱟᱭ ᱫᱟᱻ ᱛᱟᱭᱚᱢ ᱛᱮ ᱟᱫᱚᱻ ᱴᱷᱤᱠ ᱜᱮᱭᱟ
ᱦᱮᱸ ᱚᱱᱟᱜᱮ ᱢᱤᱫᱴᱟᱝ ᱟᱸᱻ ᱢᱤᱫᱴᱟᱝ ᱪᱮᱫ ᱯᱨᱚᱠᱚᱞᱯᱚ ᱪᱟᱹᱞᱩ ᱠᱟᱱᱟ ᱟᱵᱚ ᱫᱤᱥᱚᱢ ᱨᱮ ᱵᱟᱢ ᱵᱟᱲᱟᱭ ᱜᱮᱭᱟ? ᱡᱮ ᱜᱚᱴᱟ ᱟᱹᱛᱩᱛᱳ ᱜᱮ ᱫᱟᱜ ᱨᱮᱱᱟᱜ ᱵᱮᱵᱚᱥᱛᱷᱟ ᱟᱠᱟᱜᱟᱠᱚ ᱟᱯᱮ ᱩᱱᱛᱮ ᱠᱤ ᱵᱟᱠᱚ ᱵᱮᱵᱚᱥᱛᱷᱟ ᱟᱠᱟᱫᱟ?
ᱫᱟᱜ ᱨᱮᱱᱟᱜ ᱵᱚᱞᱛᱮ ᱫᱚ ᱦᱟᱱᱟᱻ ᱤᱭᱟᱹᱻ
ᱵᱟᱝ ᱵᱟᱝ ᱫᱟᱜ ᱨᱮᱱᱟᱜ ᱵᱮᱵᱚᱥᱛᱟᱷᱟ ᱵᱚᱞᱛᱮ ᱜᱚᱴᱟ ᱯᱟᱭᱤᱯ ᱞᱟᱹᱭᱤᱱ ᱠᱟᱜᱼᱟ ᱠᱚ ᱚᱲᱟᱜ ᱚᱲᱟᱜ ᱡᱟᱦᱟᱸ
ᱵᱟᱝ ᱵᱟᱝ ᱵᱟᱝ ᱵᱟᱝ ᱵᱟᱝ ᱵᱟᱝ ᱚᱱᱟ ᱫᱚ ᱟᱞᱮ ᱦᱟᱱᱟᱴᱟᱜ ᱠᱩᱞᱦᱤ ᱠᱚ ᱮᱢ ᱠᱟᱜ ᱠᱚᱣᱟ ᱟᱨ ᱟᱞᱮᱻ ᱟᱞᱮᱭᱟᱜ ᱟᱞ ᱠᱩᱞᱦᱤ ᱦᱟᱱᱟ ᱪᱮᱛᱟᱱ ᱯᱟᱥᱴᱟ ᱠᱩᱞᱦᱤ ᱠᱚ ᱮᱢ ᱠᱟᱜ ᱠᱚᱣᱟ ᱟᱞᱮᱭᱟᱜ ᱠᱩᱞᱦᱤᱻ ᱦᱟᱹᱵᱤᱡ ᱫᱚ ᱵᱟᱝ ᱦᱮᱡ ᱟᱠᱟᱱᱟ ᱵᱟᱞᱮ ᱧᱟᱢ ᱟ
ᱱᱚᱣᱟ ᱛᱚ ᱟᱹᱰᱤᱻ ᱟᱰᱤ ᱫᱩᱠ ᱨᱮᱱᱟᱜ ᱠᱟᱛᱷᱟ ᱠᱟᱱᱟ ᱛᱚ ᱱᱚᱝᱠᱟ ᱫᱚ ᱦᱟᱱᱛᱮ ᱟᱨᱡᱤ ᱠᱚ ᱮᱢ ᱯᱮ ᱵᱟᱝᱠᱷᱟᱱ ᱫᱚ ᱟᱯᱮᱛᱚ ᱚᱞᱚᱜ ᱯᱟᱲᱦᱟᱜ ᱠᱚᱲᱟ ᱠᱩᱲᱤ
ᱟᱹᱰᱤᱵᱟᱨ ᱟᱹᱰᱤᱵᱟᱨ ᱮᱢ ᱦᱩᱭ ᱠᱟᱱᱟ ᱟᱹᱰᱤᱵᱟᱨ ᱮᱢ ᱦᱩᱭ ᱠᱟᱱᱟ ᱱᱚᱜ ᱱᱤᱭᱟᱹ ᱛᱮ ᱟᱫᱚ ᱠᱚ ᱞᱟᱹᱭᱫᱟ ᱦᱮᱸ ᱦᱟᱱᱛᱮ ᱠᱷᱚᱡ ᱠᱚ ᱟᱹᱜᱩᱭᱟ ᱦᱟᱱᱛᱮ ᱠᱷ ᱠᱚ ᱟᱹᱜᱩᱭᱟ᱾ ᱛᱟᱨᱯᱚᱨᱮ ᱜᱮ ᱚᱱᱟ ᱮᱢ ᱮᱢ ᱱᱚᱣᱟ ᱠᱚ ᱱᱚᱣᱟ ᱠᱚ ᱮᱢ ᱟᱠᱟᱫᱟ᱾
ᱵᱟᱝ ᱱᱚᱣᱟ ᱛᱮᱫᱚ ᱠᱳᱱᱳ ᱫᱤᱱ ᱵᱟᱝ ᱦᱩᱭ ᱫᱟᱲᱮᱭᱟᱜᱼᱟ ᱱᱤᱭᱟᱹ ᱚᱠᱛᱚ ᱛᱚ ᱡᱚᱫᱤ ᱛᱤᱸᱜᱩ ᱠᱟᱛᱮ ᱱᱤᱛᱚᱜ ᱦᱚᱸ ᱦᱟᱹᱵᱤᱡ ᱦᱮᱸ ᱱᱤᱭᱟᱹ ᱚᱠᱛᱚ ᱨᱮ ᱛᱤᱸᱜᱩ ᱠᱟᱛᱮ ᱡᱚᱫᱤ ᱱᱤᱭᱟᱹ ᱦᱚᱛᱚ ᱦᱟᱹᱤᱡ ᱦᱚᱸ ᱡᱚᱫᱤ ᱚᱱᱠᱟ ᱜᱟᱹᱰᱤ ᱨᱮ ᱫᱟᱜ ᱠᱚ ᱟᱹᱜᱩᱭᱟ ᱚᱱᱟ ᱟᱹᱰᱤᱜᱮ ᱵᱟᱹᱲᱤᱡ ᱜᱤᱧ ᱢᱚᱱᱮᱭᱟ ᱟᱫᱚ ᱟᱫᱚ ᱟᱫᱚᱻ ᱟᱹᱰᱤ ᱠᱚ ᱡᱟᱭᱜᱟ ᱨᱮᱜᱮ ᱱᱤᱛᱚᱜ ᱫᱚ ᱚᱱᱟᱻ ᱴᱮᱯ ᱠᱚᱠᱚ ᱛᱮᱭᱟᱨ ᱟᱠᱟᱟᱜᱼᱟ ᱟᱫᱚ ᱚᱸᱰᱮᱜ ᱪᱮᱫᱟᱜ ᱵᱟᱝᱠᱚ ᱛᱮᱭᱟᱨᱟ ᱚᱱᱟ ᱫᱚ ᱦᱟᱯᱮ ᱡᱟᱦᱟᱸ ᱛᱤᱱᱟᱹᱜ ᱚᱞᱚᱜ ᱯᱟᱲᱦᱟᱣ ᱠᱚᱲᱟ ᱠᱩᱲᱤ ᱢᱮᱱᱟᱜ ᱯᱮᱭᱟ ᱟᱯᱮ ᱡᱩᱢᱤᱫ ᱠᱟᱛᱮ ᱥᱮ ᱟᱹᱛᱩ ᱨᱮᱱ ᱦᱚᱲ ᱠᱚ ᱵᱩᱡᱷᱟᱹᱣ ᱠᱟᱛᱟᱵᱚᱱ ᱯᱮ ᱦᱮᱸ ᱡᱮ ᱱᱚᱜ ᱱᱚᱝᱠᱟ᱾ ᱱᱚᱣᱟ ᱫᱚ ᱟᱵᱚᱣᱟᱜ ᱢᱤᱫᱴᱟᱝ ᱦᱚᱸᱜ ᱟᱹᱭᱫᱟᱹᱨ ᱠᱟᱱᱟ ᱦᱮᱸ ᱟᱵᱚ ᱱᱚᱣᱟ ᱵᱚᱱ ᱧᱟᱢᱟ᱾ ᱦᱮᱵᱟᱝ
ᱦᱩᱻ
ᱛᱟᱦᱚᱞᱮ ᱛᱮᱦᱮᱧ ᱫᱚ ᱛᱮᱦᱮᱧ ᱫᱚ ᱪᱮᱫ ᱠᱚᱢ ᱪᱤᱠᱟᱭᱟ ᱛᱟᱦᱚᱞᱮ
ᱪᱮᱜᱦᱚᱸ ᱵᱟᱝ ᱟᱜᱮᱧ ᱮᱱᱟ ᱟᱫᱚ ᱵᱤᱱ ᱟᱪᱷᱟ
ᱟᱪᱷᱟ
ᱴᱷᱤᱠ ᱜᱮᱭᱟ ᱛᱟᱦᱚᱞᱮ ᱪᱟᱞᱟᱜ ᱦᱩᱭᱩᱜᱼᱟ᱾ ᱚᱠᱟ ᱥᱮᱜ
ᱫᱟᱬᱟᱱ ᱛᱮᱦᱮᱧ ᱢᱟ ᱵᱤᱫᱟᱹᱜᱟᱲ ᱦᱚᱸ ᱵᱚᱱ ᱜᱮ᱾ ᱛᱟᱦᱮᱱᱮᱧ ᱫᱟᱬᱟᱱᱮᱢ ᱪᱟᱞᱟᱜᱼᱟ ᱥᱮ ᱵᱟᱝ? ᱟᱪᱷᱟ ᱴᱷᱤᱠ ᱜᱮᱭᱟ ᱯᱚᱨᱮ ᱨᱚᱯᱚᱲᱚᱜᱼᱟ ᱟᱨᱚ ᱦᱮᱸ ᱦᱮᱸ ᱯᱚᱨᱮ ᱨᱚᱯᱚᱲ ᱢᱟ᱾